ᱦᱮᱞᱳ ᱦᱮᱸ ᱜᱚᱝᱠᱮ ᱡᱚᱦᱟᱨ ᱜᱮ᱾
ᱦᱮᱸ ᱜᱚᱢᱠᱮ ᱡᱚᱦᱟᱨ ᱜᱮ᱾ ᱜᱚᱢᱠᱮ ᱨᱚᱲᱵᱤᱱ ᱟᱸᱡᱚᱢ ᱧᱟᱢ ᱫᱟ?
ᱦᱮᱸ ᱜᱚᱝᱠᱮ ᱟᱹᱵᱤᱱᱟᱜ ᱨᱚᱲ ᱱᱟᱯᱟᱭ ᱥᱟᱹᱦᱤᱡ ᱜᱮ ᱟᱸᱡᱚᱢ ᱧᱟᱢᱚᱜ ᱠᱟᱱᱟ ᱛᱟᱦᱚᱸᱞᱮ ᱜᱚᱝᱠᱮᱼᱼ ᱱᱤᱛᱚᱜ ᱫᱚ ᱪᱮᱫ ᱵᱮᱱ ᱪᱤᱠᱟᱹᱭᱮᱫᱟ?
ᱚ ᱱᱤᱛᱳᱜ ᱫᱚ ᱦᱚᱸᱜ-ᱚᱭ, ᱡᱚᱢ ᱪᱟᱞᱟᱜ ᱦᱩᱭᱩᱜ ᱞᱟᱹᱜᱤᱫ-ᱟ ᱟᱫᱚᱧ ᱪᱟᱞᱟᱣ ᱠᱚᱜ-ᱟ, ᱟᱫᱚ ᱱᱚᱜ-ᱚᱭ, ᱯᱷᱳᱱ ᱦᱮᱡ ᱮᱱ ᱠᱷᱟᱹᱛᱤᱨ ᱟᱫᱚ, ᱯᱷᱳᱱ ᱜᱤᱧ ᱨᱤᱥᱤᱵᱷ ᱠᱮᱫᱟ᱾ ᱟᱫᱚ ᱟᱹᱵᱤᱱ ᱜᱮ ᱪᱮᱫ ᱠᱚ ᱵᱤᱱ ᱪᱤᱠᱟᱹᱭᱮᱫᱟ?
ᱦᱮᱸ ᱟᱞᱤᱧ ᱢᱟ ᱦᱚᱜ-ᱚᱭ ᱡᱚᱢ ᱵᱟᱲᱟ ᱠᱟᱛᱮ ᱞᱤᱧ ᱩᱲᱩᱵᱽ ᱡᱤᱨᱟᱹᱣ ᱠᱟᱱᱟ, ᱟᱨ ᱛᱤᱦᱤᱧ ᱫᱚ ᱠᱷᱟᱱ ᱱᱚᱜ-ᱚᱭ ᱫᱟᱜ ᱡᱟᱹᱲᱤ ᱵᱟᱝ ᱠᱷᱟᱹᱛᱤᱨ ᱠᱷᱟᱹᱛᱤᱨ ᱛᱮᱜᱮ ᱦᱟᱸᱜ ᱟᱹᱞᱤᱧ ᱦᱚᱸᱞᱤᱧ- ᱢᱚᱱᱮ ᱢᱚᱱᱮ ᱛᱮ ᱞᱤᱧ ᱜᱩᱱᱟᱹᱱᱚᱜ ᱠᱟᱱᱟ ᱵᱟᱝ ᱫᱚ ᱨᱚᱦᱚᱭ ᱠᱟᱹᱢᱤ ᱥᱮᱱ ᱜᱮ ᱪᱟᱞᱟᱜ ᱦᱩᱭᱩᱜ-ᱟ᱾
ᱚᱻ ᱾
ᱚᱱᱠᱟ ᱠᱟᱱᱟ᱾
ᱵᱟ, ᱟᱹᱰᱤ ᱱᱟᱯᱟᱭ ᱜᱮ ᱛᱟᱦᱚᱞᱮ᱾ ᱨᱚᱦᱚᱭ ᱠᱟᱢᱤ ᱦᱚᱸ ᱫᱚᱨᱠᱟᱨ ᱠᱟᱱ ᱜᱮᱭᱟ ᱦᱮᱸ ᱜᱚᱝᱠᱮ ᱛᱮᱦᱮᱧ ᱫᱚ ᱟᱞᱮ ᱥᱮᱫ ᱦᱚᱸᱼᱼ ᱱᱚᱣᱟ ᱫᱟᱜ ᱠᱚᱫᱚ ᱦᱟᱸᱜ ᱠᱟᱱ ᱱᱤᱛᱚᱜ ᱫᱚ ᱟᱹᱣᱨᱤ ᱡᱟᱹᱲᱤᱭᱟᱭ ᱦᱚᱞᱟ ᱡᱟᱦᱟᱸᱮ ᱞᱮᱠᱟᱼᱼ ᱠᱟ ᱥᱟᱨᱟ ᱜᱷᱟᱹᱲᱤ ᱫᱟᱜ ᱮ ᱡᱟᱹᱲᱤᱭᱮᱫ ᱛᱟᱦᱮᱸᱫ᱾ ᱢᱮᱱᱠᱷᱟᱱ ᱛᱮᱦᱮᱧ ᱫᱚ ᱚᱱᱟ ᱫᱚ ᱵᱟᱹᱱᱩᱜᱼᱟ᱾ ᱛᱟᱦᱞᱮ ᱜᱚᱝᱠᱮ ᱪᱮᱫ ᱟᱛᱮᱫ ᱫᱚ ᱫᱟᱠᱟ ᱵᱤᱱ ᱡᱚᱢ ᱠᱮᱫᱟ?
ᱦᱳᱭ ᱦᱳᱭ ᱛᱤᱦᱤᱧ ᱫᱚ ᱠᱟᱱᱟ ᱦᱳᱞᱟᱱᱟᱜᱼᱼ ᱡᱤᱞ ᱥᱟᱨᱮᱡ ᱛᱟᱦᱮᱸ ᱠᱟᱱ ᱛᱟᱞᱮ ᱜᱮᱭᱟ ᱟᱫᱚ ᱚᱱᱟ ᱟᱛᱮᱫ ᱜᱮᱼᱼ ᱫᱟᱜ ᱢᱟᱹᱲᱤ ᱠᱚᱫᱚ ᱧᱩ ᱵᱟᱲᱟ ᱦᱩᱭᱱᱟ᱾
ᱚ᱾ ᱟᱞᱮ ᱫᱚ ᱦᱟᱸᱜ ᱠᱟᱱ ᱛᱮᱦᱮ ᱫᱚ ᱚᱱᱮ ᱵᱮᱸᱜᱟᱨ ᱠᱚ ᱩᱛᱩ ᱟᱠᱟᱫ ᱛᱟᱞᱮᱭᱟ᱾ ᱮ ᱵᱟᱨᱜᱮ ᱨᱮᱜᱮ ᱦᱟᱜ ᱠᱷᱟᱱ ᱵᱮᱸᱜᱟᱲ ᱞᱮ ᱪᱟᱥ ᱞᱮᱫᱟ᱾ ᱟᱹᱰᱤ ᱢᱟᱨᱟᱝ ᱢᱟᱨᱟᱝ ᱢᱟᱨᱟᱝ ᱜᱮ᱾ ᱟᱫᱚ ᱚᱱᱟᱜ ᱜᱮ ᱦᱟᱜ ᱠᱷᱟᱱ ᱠᱚ ᱩᱛᱩᱠᱟᱫᱟ᱾ ᱟᱫᱚ ᱦᱟᱜ ᱠᱷᱟᱱ ᱫᱮᱠᱷᱤ ᱛᱤᱨᱮ ᱡᱚᱢ ᱦᱩᱭᱩᱜᱼᱟ᱾
ᱦᱳᱭ ᱦᱳᱭ ᱛᱟᱦᱚᱞᱮ ᱜᱚᱝᱠᱮ ᱟᱵᱮᱱ ᱫᱚ ᱱᱚᱜᱼᱚᱭᱼᱼ ᱪᱟᱥᱵᱟᱥ ᱦᱚᱸᱵᱮᱱ, ᱪᱟᱥᱵᱟᱥ ᱜᱮᱭᱟ ᱥᱚᱵᱽᱡᱤ ᱠᱚ?
ᱦᱮᱸ ᱜᱚᱢᱠᱮ ᱥᱚᱵᱡᱤ ᱠᱚᱫᱚ ᱪᱟᱥ ᱵᱟᱲᱟ ᱫᱚ ᱦᱳᱭᱳᱜ ᱜᱮᱭᱟ᱾ ᱚᱱᱟ ᱜᱚᱢᱠᱮ ᱟᱵᱤᱱ ᱫᱚ ᱵᱟᱯᱮ ᱪᱟᱥ ᱟᱠᱟᱫᱟ ᱥᱚᱵᱽᱡᱤ?
ᱜᱚᱭ ᱱᱤᱭᱟᱹᱵᱟᱨ ᱫᱚ ᱵᱟᱠᱷᱟᱱ ᱱᱚᱜᱼᱚᱭ ᱦᱩᱲᱩ ᱨᱚᱦᱚᱭ ᱥᱤᱡᱤᱱᱼᱼ ᱠᱟᱹᱢᱤ ᱨᱮᱜᱮ ᱦᱟᱸᱜ ᱵᱟᱹᱲᱛᱤ ᱠᱟᱭ ᱛᱮᱫᱚ ᱡᱚᱯᱲᱟᱣ ᱛᱟᱦᱮᱸ ᱦᱩᱭ ᱠᱟᱱᱟ᱾ ᱟᱨ ᱚᱱᱠᱟᱱᱟᱜ ᱥᱚᱵᱽᱡᱤ ᱪᱟᱥ ᱠᱚᱨᱮ ᱫᱚ ᱠᱟᱱ ᱦᱟᱸᱜᱼᱼ ᱩᱱᱟᱹᱜ ᱮᱠᱴᱟ ᱫᱚ ᱡᱚᱯᱲᱟᱣ ᱱᱤᱛᱚᱜ ᱫᱚ ᱵᱟᱹᱱᱩᱜ ᱦᱟᱛᱟᱲ ᱠᱟᱫ ᱞᱤᱧᱟᱹ᱾ ᱪᱮᱫᱟᱜ ᱵᱟᱝᱢᱟ ᱨᱚᱦᱚᱭ ᱠᱟᱹᱢᱤᱜᱮ ᱟᱹᱣᱤᱞᱤᱧ ᱪᱟᱵᱟᱭ ᱫᱚ᱾
ᱟᱪᱪᱷᱟ ᱟᱵᱤ ᱱᱟᱯᱟᱭ ᱛᱟᱦᱚᱞᱮ᱾ ᱪᱟᱵᱟ ᱜᱚᱫᱚᱜᱼᱟ ᱜᱚᱢᱠᱮ ᱚᱱᱟ ᱦᱚᱸ ᱟᱨᱼᱼ ᱵᱮᱥᱤ ᱫᱤᱱ ᱱᱟᱦᱟᱜ ᱠᱟᱱᱼᱼ ᱦᱚᱭᱛᱚ ᱫᱟᱜ ᱠᱚᱦᱚᱸ ᱫᱚᱢᱮ ᱜᱮ ᱫᱟᱜ ᱮ ᱡᱟᱹᱲᱤ ᱠᱮᱫᱟ ᱵᱟᱝ ᱟᱨ ᱠᱤᱪᱷᱩ ᱫᱤᱱ ᱠᱟᱱ ᱜᱮ ᱟᱫᱚ᱾
ᱟᱫᱚ ᱠᱷᱟᱱ ᱦᱚ ᱟᱹᱞᱤᱧ ᱦᱚᱸ ᱨᱚᱦᱚᱭ ᱠᱟᱹᱢᱤ ᱫᱚ ᱦᱟᱸᱜᱼᱼ ᱵᱤᱥᱤ ᱫᱤᱱ ᱫᱚ ᱵᱟᱹᱱᱩᱜ ᱛᱟᱞᱤᱧᱟ ᱢᱮᱱᱼᱫᱚ ᱟᱨᱼᱼ ᱢᱤᱫ ᱫᱤᱱ ᱠᱷᱟᱱ ᱵᱟᱨ ᱫᱤᱱ ᱛᱮᱜᱮ ᱦᱟᱸᱜ ᱞᱤᱧ ᱪᱟᱵᱟᱭᱟ᱾
ᱚ᱾ ᱟᱹᱰᱤ ᱱᱟᱯᱟᱭ ᱛᱟᱦᱚᱞᱮ ᱛᱟᱦᱚᱞᱮ ᱜᱚᱝᱠᱮ ᱵᱷᱟᱜᱤ ᱜᱮ ᱢᱮᱱᱟᱜ ᱵᱤᱱᱟ ᱥᱮ?
ᱦᱮᱸ ᱱᱤᱛᱚᱜ ᱫᱚ ᱠᱷᱟᱱ ᱦᱟᱸᱜ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟ᱾ ᱟᱨ ᱟᱞᱚᱵᱤᱱ ᱞᱟᱹᱭᱟ ᱜᱚᱝᱠᱮ ᱱᱤᱭᱟᱹ ᱪᱟᱥ ᱠᱟᱹᱢᱤ ᱨᱮᱫᱚ ᱦᱟᱸᱜᱼᱼ ᱵᱷᱟᱹᱜᱤ ᱥᱟᱶ ᱥᱟᱶᱛᱮ ᱱᱚᱜ ᱚᱭ ᱦᱚᱲᱢᱚ ᱦᱟᱥᱩ ᱠᱚᱦᱚᱸ ᱵᱟᱹᱲᱛᱤ ᱜᱮᱼᱼ ᱮᱢ ᱠᱚᱨᱮᱱᱟᱜ
ᱦᱮᱸ ᱱᱚᱣᱟ ᱫᱚ ᱜᱚᱢᱠᱮ ᱟᱹᱰᱤ ᱴᱷᱤᱠ ᱜᱤᱵᱤᱱ ᱞᱮᱭ ᱟᱠᱟᱫᱟ᱾ ᱟᱹᱞᱤᱧ ᱦᱚᱸ ᱦᱚᱭ ᱠᱤᱪᱷᱩ ᱫᱤᱱ ᱞᱟᱦᱟ ᱜᱮᱞᱤᱧ ᱪᱟᱞᱟᱣᱱᱟ ᱵᱷᱤᱛᱟᱹ ᱠᱚ ᱢᱟᱜᱼᱼ ᱮᱛᱚ ᱫᱟᱸᱰᱟ ᱠᱚ ᱦᱟᱹᱥᱩ ᱠᱮᱜᱞᱤᱧᱟᱼᱼ ᱟᱫᱚ ᱟᱹᱰᱤ ᱫᱤᱱ ᱦᱟᱸᱜ ᱠᱟᱱ ᱵᱟᱝ ᱟᱬᱜᱚ ᱦᱳᱭ ᱠᱟᱱᱟ ᱛᱚ
ᱦᱳᱭ ᱦᱳᱭ ᱦᱳᱭ᱾
ᱚᱱᱮ ᱜᱮ,
ᱮᱠᱫᱚᱢ ᱱᱚᱣᱟ ᱫᱚ᱾ ᱠᱷᱟᱱ ᱱᱚᱜᱼᱚᱭ ᱟᱵᱚ ᱢᱟᱼᱼ ᱵᱚᱪᱷᱚᱨ ᱨᱮ ᱢᱤᱫ ᱫᱤᱱ ᱜᱮ ᱦᱚᱸᱜᱼ ᱱᱚᱝᱠᱟᱱᱟᱜ ᱦᱟᱸᱜ ᱫᱚᱢᱮ ᱡᱳᱨᱡᱚᱵᱚᱥᱛᱤ ᱵᱚᱱ ᱠᱟᱹᱢᱤᱭᱮᱜ ᱠᱟᱱᱟ ᱥᱮ ᱾
ᱦᱮᱸ ᱜᱚᱢᱠᱮ ᱴᱷᱤᱠ
ᱟᱫᱚ ᱾ ᱡᱩᱫᱤᱢ ᱠᱟᱹᱢᱤᱭᱟ ᱛᱟᱦᱚᱞᱮ ᱦᱮᱻ ᱟᱵᱚ ᱟᱜᱮ ᱟᱭᱢᱟ ᱨᱚᱠᱚᱢᱟᱜ ᱮᱸᱴᱠᱮᱴᱚᱬᱮ ᱦᱩᱭᱩᱜ ᱠᱟᱱ ᱛᱟᱵᱚᱱᱟ᱾
ᱦᱮᱸ ᱾ ᱮᱸᱴᱠᱮᱴᱚᱲᱮ ᱫᱚ ᱢᱮᱱᱟᱜ ᱟᱠᱟᱫ ᱜᱮ ᱢᱮᱱᱟᱜ ᱜᱮᱭᱟ ᱾ ᱚᱱᱟ ᱠᱚᱫᱚ ᱦᱟᱸᱜ ᱠᱷᱟᱱ ᱵᱟᱝ ᱪᱟᱵᱟᱜ ᱟ᱾
ᱟᱪᱪᱷᱟ ᱟᱪᱪᱷᱟ ᱾
ᱛᱟᱦᱚᱞᱮ ᱜᱚᱝᱠᱮ ᱟᱹᱵᱤᱱ ᱦᱚᱸᱼᱚᱭ ᱡᱮ ᱵᱤᱱ ᱞᱮᱭ ᱠᱮᱫᱟ ᱠᱟᱹᱡ ᱰᱟᱹᱰᱟ ᱠᱚᱦᱚᱸ ᱦᱟᱹᱥᱩᱭᱮᱫ ᱵᱤᱱᱟ ᱾ ᱟᱫᱚ ᱨᱟᱱ ᱫᱚᱵᱤᱱ ᱟᱹᱜᱩ ᱠᱟᱣᱱᱟ ᱥᱮ ᱵᱟᱝ?
ᱦᱮᱸ ᱟᱫᱚ ᱨᱟᱱ ᱫᱚ ᱠᱷᱟᱱᱟᱜ ᱟᱜᱩ ᱠᱟᱱᱟᱞᱤᱧ ᱢᱚᱞᱦᱚᱢ ᱾ ᱢᱮᱱᱫᱚᱼ ᱚᱱᱮ ᱨᱮᱭᱟᱲ ᱨᱮᱭᱟᱲᱜᱮ ᱵᱟᱝ ᱵᱩᱡᱟᱹᱜᱼᱟ ᱜᱚᱝᱠᱮ᱾ ᱞᱟᱜᱟᱣ ᱞᱮᱠᱷᱟᱱ ᱦᱳᱭ ᱟᱫᱚ ᱟᱹᱞᱤᱧ ᱦᱚᱸ ᱵᱟᱹᱞᱤᱧ ᱵᱩᱡ ᱫᱟᱲᱮᱜ ᱠᱟᱱᱟ ᱞᱟᱜᱟᱣ ᱢᱟᱞᱤᱧ ᱞᱟᱜᱟᱣ ᱠᱮᱫᱟ ᱟᱨ ᱚᱠᱟ ᱥᱚᱢᱚᱭ ᱫᱚ ᱫᱚᱢᱮᱜᱮ ᱨᱮᱭᱟᱲ ᱨᱮᱭᱟᱲ ᱞᱤᱧ ᱵᱩᱡᱷᱟᱹᱣᱭᱮᱫ ᱠᱟᱱᱟ᱾ ᱟᱹᱞᱤᱧ ᱢᱟ ᱵᱷᱮ ᱛᱚ᱾
ᱟᱪᱪᱷᱟ ᱾ ᱟᱪᱪᱷᱟ ᱦᱮᱸ ᱜᱚᱝᱠᱮ ᱚᱝᱠᱟ ᱜᱮ ᱚᱱᱟᱦᱚᱸ ᱾ ᱟᱱᱮ ᱵᱟᱹᱲᱛᱤᱢ ᱞᱟᱜᱟᱣ ᱠᱷᱟᱱᱮ ᱟᱫᱚ ᱦᱟᱥᱩᱭᱮᱜ ᱢᱮᱭᱟ ᱥᱮ ᱨᱮᱭᱟᱲᱮᱜ ᱢᱮᱭᱟ ᱟᱫᱚ ᱵᱟᱢ ᱵᱩᱡᱷᱟᱹᱣ ᱧᱟᱢᱚᱜᱼᱟ᱾ ᱦᱟᱥᱳ ᱨᱮᱦᱚᱸ ᱵᱟᱝ ᱟᱹᱭᱠᱟᱹᱜ ᱠᱟᱱᱟ ᱢᱟᱱᱮ ᱨᱮᱭᱟᱲ ᱜᱮ ᱵᱟᱹᱲᱛᱤ ᱵᱩᱡᱷᱟᱹᱜᱼᱟ᱾ ᱚᱱᱟᱴᱟᱜ ᱜᱚᱝᱠᱮ ᱨᱟᱱ ᱫᱚ ᱤᱧ ᱴᱷᱮᱱ ᱦᱚᱸ ᱢᱮᱱᱟᱜᱼᱟ ᱤᱧ ᱦᱩᱧ ᱞᱟᱜᱟᱣ ᱞᱮᱱᱟ᱾
ᱦᱸ ᱦᱸ,
ᱟᱨ ᱵᱩᱲᱤ ᱠᱚᱠᱚ ᱮᱢ ᱠᱟᱜ ᱵᱤᱱᱟ? ᱚᱱᱟ ᱢᱚᱞᱚᱢ ᱥᱟᱶᱛᱮ᱾
ᱠᱮ ᱚᱱᱠᱟᱱᱟᱜ ᱟᱨ ᱚᱝᱠᱟ ᱡᱚᱢ ᱨᱟᱱ ᱠᱚᱫᱚ ᱵᱟᱹᱞᱤᱧ ᱦᱟᱛᱟᱣ ᱠᱟᱫᱟ᱾ ᱟᱫᱚ ᱠᱷᱟᱱᱟᱜ ᱰᱟᱠᱛᱟᱨ ᱢᱮᱴᱮᱱ ᱤᱧᱡᱮᱠᱥᱮᱱᱮ ᱮᱢ ᱠᱟᱜ ᱞᱤᱧᱟ ᱤᱱᱟᱹ ᱛᱮᱜᱮ ᱠᱟᱹᱴᱤᱡ ᱦᱟᱸᱜ ᱪᱮᱴᱷᱟ ᱧᱚᱜ ᱜᱮᱞᱤᱧ ᱵᱩᱡᱷᱟᱹᱣᱫᱟ ᱩᱱᱟᱹᱜ ᱦᱟᱹᱥᱩ ᱠᱚᱫᱚ ᱵᱟᱞᱤᱧ ᱟᱹᱭᱠᱟᱹᱣ ᱭᱮᱫ ᱠᱟᱱᱟ᱾
ᱵᱟᱵᱨᱮ ᱧᱡᱮᱠᱥᱟᱱ ᱾ ᱤᱱ ᱢᱟ ᱜᱚᱝᱠᱮ ᱟᱹᱰᱤ ᱵᱚᱛᱚᱨ ᱜᱤᱧ ᱵᱩᱡᱷᱟᱹᱣ ᱫᱟ ᱧᱡᱮᱠᱥᱟᱱ ᱟᱸᱡᱚᱢ ᱞᱮᱠᱷᱟᱱ ᱜᱮ᱾
ᱟᱫᱚ ᱦᱟᱥᱩ ᱞᱤᱜ ᱵᱤᱱᱟ ᱥᱮ ᱵᱟᱝ?
ᱦᱮᱸ ᱜᱚᱝᱠᱮ ᱟᱫᱚ ᱯᱟᱹᱴᱤ ᱡᱚᱠᱷᱚᱱ ᱫᱚ ᱚᱱᱮ ᱢᱩᱡ ᱜᱮᱨ ᱞᱮᱠᱟ ᱦᱟᱹᱥᱩᱣᱟ ᱟᱫᱚ ᱠᱟᱹᱴᱤᱡ ᱵᱷᱤᱛᱤᱨ ᱥᱮᱱ ᱡᱚᱠᱷᱚᱱᱮ ᱟᱫᱚ ᱩᱱ ᱥᱚᱢᱚᱭ ᱡᱟᱸᱦᱟᱸᱜ ᱠᱟᱱ ᱦᱚᱲᱢᱚ ᱠᱚ ᱥᱤᱨᱥᱤᱨᱟᱹᱜᱼᱟ᱾
ᱟᱪᱪᱷᱟ ᱴᱷᱤᱠ ᱾ ᱤᱧ ᱫᱚ ᱚᱱᱟ ᱠᱷᱟᱹᱛᱤᱨ ᱱᱚᱣᱟ ᱫᱚ ᱦᱟᱸᱠᱷᱟᱱ ᱵᱟᱝ ᱤᱧ ᱦᱟᱛᱟᱣ ᱜᱮᱭᱟ ᱟᱹᱰᱤᱜᱮ ᱵᱚᱛᱚᱨ ᱜᱮ ᱦᱟᱸᱠᱷᱟᱱ ᱢᱤᱫ ᱡᱚᱦᱚᱜ ᱤᱧ ᱦᱟᱛᱟᱣ ᱞᱮᱫᱟ ᱟᱫᱚ ᱛᱤ ᱠᱩᱧ ᱠᱮᱴᱮᱡ ᱞᱮᱫ ᱛᱤᱧᱟ ᱥᱮ ᱪᱤᱠᱟᱹ ᱞᱮᱫ ᱛᱤᱧᱟ ᱟᱫᱚ ᱠᱚ ᱞᱟᱹᱭᱟ ᱛᱚ ᱵᱟᱝᱢᱟ ᱚᱱᱟ ᱤᱱᱡᱮᱠᱥᱮᱱ ᱦᱟᱛᱟᱣ ᱯᱨᱚᱠᱤᱛᱤ ᱠᱚᱫᱚ ᱵᱟᱝᱠᱚ ᱠᱮᱴᱮᱡᱟ ᱵᱟᱝᱠᱷᱟᱱ ᱦᱟᱹᱥᱩᱣᱟ ᱦᱟᱸᱠᱷᱟᱱ ᱚᱸᱰᱮ ᱢᱟᱭᱟᱝ ᱡᱚᱢᱟᱴ ᱢᱟᱰᱟᱜ-ᱟ ᱾ ᱡᱟᱦᱟᱸ ᱴᱷᱮᱱ ᱠᱚ ᱯᱟᱹᱴᱤᱭᱟ ᱟᱫᱚ ᱩᱱ ᱚᱠᱛᱚ ᱦᱟᱸᱠᱷᱟᱱ ᱫᱚᱢᱮ ᱯᱷᱩᱞᱟᱹᱣ ᱞᱮᱱ ᱛᱤᱧᱟ
ᱟᱪᱪᱷᱟ ᱟᱫᱚ ᱜᱚᱝᱠᱮ ᱱᱚᱜᱚᱭ ᱡᱮ ᱚᱭ ᱤᱝᱡᱮᱠᱥᱮᱱ ᱠᱚ ᱮᱢ ᱟᱠᱟᱫ ᱞᱤᱧᱟ ᱥᱮ
ᱦᱮᱸ
ᱟᱫᱚ ᱠᱷᱟᱱᱟ ᱦᱟᱜ ᱛᱤ ᱫᱚ ᱵᱟᱟᱹᱞᱤᱧ ᱛᱩᱞ ᱫᱟᱲᱮᱭᱟᱜ ᱠᱟᱱᱟ᱾
ᱟᱪᱪᱷᱟ
ᱟᱨᱦᱚᱸ ᱱᱚᱣᱟ ᱨᱮᱦᱚᱸ ᱢᱤᱫᱴᱮᱱ ᱥᱚᱢᱚᱥᱥᱟ ᱨᱮᱞᱤᱧ ᱯᱟᱲᱟᱣ ᱠᱟᱱᱟ ᱢᱮᱱᱫᱚ ᱦᱚᱜᱚᱭ ᱦᱟᱸᱜ ᱨᱚᱦᱚᱭ ᱠᱟᱹᱢᱤ ᱞᱤᱧ ᱪᱟᱞᱟᱜ ᱞᱟᱹᱜᱤᱫ ᱟᱫᱚ ᱞᱤᱧ ᱞᱟᱹᱭᱮᱫ ᱠᱟᱱᱟ ᱚᱠᱟ ᱞᱮᱠᱟ ᱦᱟᱜ ᱞᱤᱧ ᱨᱚᱦᱚᱭᱟ
ᱦᱮᱸ ᱱᱚᱣᱟ ᱫᱚ ᱟᱹᱰᱤ ᱢᱟᱨᱟᱝ ᱟᱜ ᱫᱩᱠ ᱜᱮ ᱱᱚᱝᱠᱟ ᱫᱚ ᱦᱟᱹᱥᱩᱣᱟ ᱵᱟᱨᱥᱤᱧ ᱜᱟᱱ ᱱᱚᱝᱠᱟᱱ ᱵᱟᱨᱥᱤᱧ ᱜᱟᱱ ᱱᱚᱣᱟ ᱦᱟᱹᱥᱩ ᱫᱚ ᱦᱟᱸᱜ ᱠᱷᱟᱱ ᱛᱟᱦᱮ ᱤᱫᱤᱜ-ᱟ
ᱦᱳᱭ ᱦᱳᱭ
ᱠᱤᱪᱷᱩ ᱫᱤᱱ ᱯᱚᱨᱮ ᱦᱟᱸᱠᱷᱟᱱ ᱪᱟᱵᱟᱜ-ᱟ ᱱᱚᱣᱟ ᱫᱚ
ᱦᱮ ᱜᱚᱜᱠᱮ ᱟᱯᱮ ᱥᱮᱱ ᱫᱚ ᱠᱷᱟᱱ ᱦᱚᱜᱚᱭ ᱱᱤᱛᱚᱜ ᱫᱚ
ᱵᱟᱝ ᱵᱤᱞ ᱪᱟᱞᱟᱣ ᱫᱟᱲᱮᱭᱟᱜ-ᱟ
ᱦᱳᱭ ᱦᱳᱭ ᱠᱟᱛᱷᱟ ᱢᱟ ᱴᱷᱤᱠ ᱠᱟᱱ ᱜᱮᱭᱟ ᱟᱨ ᱜᱚᱝᱠᱮ ᱟᱯᱮ ᱥᱮᱱ ᱫᱚ ᱠᱷᱟᱱ ᱨᱚᱦᱚᱭ ᱠᱟᱹᱢᱤ ᱫᱚᱠᱚ ᱪᱟᱵᱟ ᱟᱹᱜᱩ ᱠᱮᱫᱟ ᱥᱮ ᱵᱟᱝ?
ᱜᱚᱝᱠᱮ ᱨᱚᱦᱚᱭ ᱠᱟᱹᱢᱤ ᱫᱚ ᱦᱟᱸᱜᱠᱟᱱ ᱟᱨ ᱪᱟᱞᱟᱜ ᱜᱮᱭᱟ ᱵᱟᱨ ᱯᱮ ᱥᱚᱯᱛᱟᱦ ᱦᱟᱸᱜᱠᱷᱟᱱ ᱚᱱᱟ ᱯᱚᱨᱮ ᱦᱟᱸᱜ ᱠᱷᱟᱱ ᱱᱚᱣᱟ ᱠᱚᱫᱚ ᱪᱟᱵᱟ ᱜᱚᱫᱚᱜ-ᱟ᱾
ᱚ ᱟᱪᱪᱷᱟ ᱟᱪᱪᱷᱟ ᱟᱦᱟᱸ
ᱟᱨ ᱟᱯᱮ ᱥᱮᱫ ᱫᱚ ᱜᱚᱝᱠᱮ ᱱᱚᱣᱟ ᱱᱚᱜᱚᱭ ᱛᱚ ᱟᱥᱟᱲ ᱥᱟᱱ ᱵᱚᱸᱜᱟ ᱜᱮᱛᱚ ᱦᱟᱸᱜ ᱠᱟᱱ ᱱᱚᱣᱟ ᱛᱟᱞᱮ ᱠᱚᱫᱚ ᱠᱚ ᱯᱤᱴᱷᱟᱹᱭᱟ ᱯᱤᱴᱷᱟᱹ ᱞᱟᱴᱷᱮᱭᱟ᱾ ᱟᱫᱚ ᱛᱟᱞᱮ ᱠᱚᱫᱚ ᱯᱮ ᱧᱟᱢ ᱫᱟᱥᱮ ᱵᱟᱝ?
ᱦᱮᱸ ᱜᱚᱝᱠᱮ ᱛᱟ ᱟᱞᱮ ᱥᱮᱱ ᱫᱚ ᱠᱷᱟᱱ ᱦᱟᱸᱜ ᱱᱚᱜᱚᱭ ᱛᱟᱞᱮ ᱫᱟᱨᱮ ᱫᱚ ᱠᱟᱹᱴᱤᱡ ᱫᱚᱢᱮᱜᱮ ᱥᱟᱸᱜᱮ ᱧᱚᱜ ᱜᱮᱭᱟ᱾ ᱟᱨ ᱱᱚᱜ ᱚᱭ ᱛᱚ ᱱᱤᱛᱚᱜ ᱢᱟ ᱦᱳᱲᱳ ᱥᱤᱡᱤᱱ ᱠᱚ ᱨᱚᱦᱚᱭᱮᱫ ᱠᱟᱱᱟ ᱥᱮ
ᱦᱩᱲᱩ ᱠᱚ ᱡᱚᱠᱷᱚᱱ ᱦᱩᱲᱩ ᱱᱚᱜᱚᱭ ᱱᱚᱣᱟ ᱡᱟᱦᱟᱸ ᱵᱚᱱ ᱨᱚᱦᱚᱭᱮᱫ ᱠᱟᱱ ᱱᱚᱣᱟ ᱦᱩᱲᱩ ᱟᱹᱣᱨᱤ ᱵᱤᱞᱤᱜ ᱚᱠᱛᱚ ᱢᱮᱱᱫᱚ ᱦᱩᱲᱩ ᱦᱚᱸ ᱵᱟᱝ ᱡᱚᱜ-ᱟ ᱦᱤᱜᱤᱱ ᱚᱠᱛ ᱛᱚ ᱫᱚᱦᱟᱜ ᱧᱩᱨᱩᱜ-ᱟ ᱟᱨ ᱟᱞᱮ ᱠᱚ ᱛᱚ ᱟ ᱟ ᱟᱨ ᱚᱲᱟᱜ ᱨᱮ ᱠᱟᱛᱮᱫ ᱦᱟᱸᱜ ᱜᱚᱜᱚ ᱵᱟᱵᱟ ᱛᱟᱠᱚ ᱫᱚᱠᱚ ᱯᱤᱴᱷᱟᱹᱭᱟ ᱟᱨ ᱚᱱᱟ ᱯᱤᱴᱷᱟᱹ ᱜᱮ ᱦᱟᱸᱜ ᱞᱮ ᱡᱚᱢᱟ᱾
ᱪᱷᱟ ᱟᱹᱰᱤ ᱱᱟᱯᱟᱭ ᱟᱞᱮ ᱴᱷᱮᱱ ᱢᱟ ᱚᱲᱟᱜ ᱨᱮ ᱜᱟᱭ ᱧᱮᱞ ᱫᱟ ᱛᱟᱞᱮ ᱠᱚ ᱟᱹᱜᱩ ᱠᱟᱜ ᱛᱟᱞᱮᱭᱟ ᱵᱮᱞᱮ ᱛᱟᱞᱮ ᱟᱫᱚ ᱚᱱᱟᱜᱤᱧ ᱵᱷᱟᱹᱵᱤᱛᱚᱜ ᱠᱟᱱᱟ ᱵᱮᱞᱮ ᱛᱟᱞᱮ ᱫᱚ ᱛᱤᱥ ᱠᱚᱛᱮ ᱨᱚᱥ ᱦᱩᱭ ᱱᱟ ᱟᱫᱚ ᱠᱚ ᱞᱟᱹᱭᱟ ᱱᱤᱭᱟᱹ ᱱᱤᱭᱟᱹ ᱚᱠᱛᱚ ᱠᱷᱚᱱ ᱜᱮ ᱫᱚ ᱦᱟᱸᱜᱠᱟᱱ ᱱᱚᱝᱠᱟ ᱧᱩᱨᱩ ᱫᱚ ᱮᱦᱚᱵᱚᱜ-ᱟ᱾ ᱟᱫᱚ ᱡᱟᱦᱟᱸᱭ ᱠᱚᱫᱚ ᱠᱤᱪᱷᱩ ᱠᱤᱪᱷᱩ ᱫᱟᱨᱮ ᱟᱹᱰᱤ ᱞᱚᱜᱚᱱ ᱜᱮ ᱵᱤᱞᱤᱜ ᱜᱮ ᱟᱵᱟᱨ ᱠᱤᱪᱷᱩ ᱫᱟᱨᱮ ᱠᱚᱫᱚ ᱛᱟᱭᱚᱢ ᱛᱮ
ᱦᱳᱭ ᱦᱳᱭ ᱟᱫᱚ ᱜᱚᱢᱠᱮ ᱦᱟᱜ ᱱᱤᱛᱚᱜ ᱡᱟᱦᱟᱸ ᱧᱩᱨᱩᱜ ᱠᱟᱱ ᱫᱚ ᱦᱮᱸ ᱛᱟᱦᱚᱞᱮ ᱚᱱᱟ ᱠᱚᱫᱚ ᱠᱷᱟᱱ ᱦᱟᱸᱜ ᱧᱮᱞᱟᱵᱮᱱ ᱡᱮ ᱩᱱᱟᱹᱜ ᱮᱠᱴᱟ ᱫᱚ ᱵᱟᱝ ᱵᱤᱞᱤᱭ ᱟᱠᱟ ᱱᱟ ᱚᱠᱟ ᱥᱟᱺᱦᱤᱡ ᱫᱚ ᱵᱟᱝ ᱵᱤᱞᱤ ᱟᱠᱟᱱᱟ ᱾
ᱦᱮᱸ ᱴᱷᱤᱠ ᱾
ᱟᱫᱚ ᱠᱷᱟᱱ ᱟᱫᱚ ᱦᱟᱸᱜ ᱵᱟᱨ ᱯᱮ ᱫᱤ ᱫᱤᱱ ᱜᱟᱱ ᱦᱟᱸᱜ ᱫᱚᱦᱚ ᱠᱟᱜ ᱵᱮᱱ ᱥᱮ ᱤᱱᱟᱹ ᱛᱮᱜᱮ ᱦᱟᱸᱜ ᱵᱮᱱ ᱧᱮᱞᱟ ᱵᱤᱞᱤ ᱧᱚᱜᱚᱜ-ᱟ ᱾
ᱦᱮᱸ ᱦᱮᱸ ᱜᱚᱝᱠᱮ ᱛᱤᱥ ᱠᱚᱛᱮ ᱵᱤᱞᱤᱜ ᱠᱟᱱᱟ ᱠᱟᱹᱴᱤᱡ ᱯᱩᱨᱩᱞᱤ ᱠᱚ ᱯᱤᱴᱷᱟᱹ ᱞᱟᱴᱷᱮ ᱠᱚ ᱡᱚᱢ ᱵᱟᱲᱟ ᱦᱩᱭᱩᱜ-ᱟ ᱾ ᱛᱟᱦᱚᱞᱮ ᱯᱤᱴᱷᱟ. ᱦᱟᱜ ᱵᱟᱝ ᱟᱰᱤ ᱥᱚᱨᱚᱢ ᱜᱤᱧ ᱵᱩᱡᱷᱟᱹᱣ ᱜᱮᱭᱟ ᱟᱹᱵᱤᱱ ᱫᱚᱵᱤᱱ ᱡᱚᱢ ᱵᱟᱲᱟᱭ ᱜᱮᱭᱟ ᱥᱮ ᱵᱟᱝ?
ᱜᱚᱝᱠᱮ ᱟᱹᱞᱤᱧ ᱦᱚᱸ ᱡᱚᱢ ᱵᱟᱲᱟᱭ ᱜᱮᱭᱟᱞᱤᱧ ᱟᱨ ᱱᱚᱣᱟ ᱫᱚ ᱠᱷᱟᱱ ᱱᱚᱜ-ᱚᱭ ᱥᱤᱡᱤᱱ ᱨᱮ ᱢᱤᱫ ᱫᱷᱚᱢ ᱜᱮ ᱦᱩᱭᱩᱜ-ᱟ ᱛᱚ ᱛᱟᱞᱮ ᱦᱚᱸ ᱾ ᱟᱫᱚ ᱚᱱᱠᱟᱱᱟᱜ ᱡᱚ ᱵᱤᱞᱤ ᱠᱚᱫᱚ ᱡᱚᱢ ᱞᱟᱹᱠᱛᱤᱜ ᱠᱟᱱ ᱜᱮᱭᱟ ᱾
ᱦᱚᱭ ᱾ ᱥᱤᱡᱤᱱ ᱨᱮᱱᱟᱜ ᱡᱚ ᱫᱚ ᱫᱚᱢᱮᱜᱮ ᱟᱹᱰᱤ ᱥᱚᱨᱚᱢᱟᱵᱩᱡᱷᱚᱜ ᱥᱚᱨᱚᱢ ᱜᱮ ᱵᱩᱡᱷᱟᱹᱜ-ᱟ ᱾
ᱦᱳᱭ ᱦᱳᱭ ᱦᱮ ᱾ ᱟᱪᱪᱷᱟ ᱜᱚᱝᱠᱮ ᱤᱱᱟᱹ ᱥᱟᱶ ᱥᱟᱶᱛᱮ ᱟᱯᱮᱚ ᱱᱚᱜ-ᱚᱭ ᱪᱟᱥ ᱫᱤᱱ ᱨᱚᱠᱚᱡ ᱜᱚᱝᱜᱷᱟ ᱦᱟᱹᱠᱩ ᱠᱚᱸᱜ ᱦᱩᱸᱜ-ᱩᱠᱩ ᱠᱚᱫᱚ ᱯᱮ ᱥᱟᱵ ᱠᱚᱜᱮᱭᱟ ᱥᱮ ᱵᱟᱝ?
ᱦᱮᱸ ᱜᱚᱝᱠᱮ ᱮᱠᱫᱚᱢ ᱩᱱᱠᱩ ᱫᱚ ᱮᱠᱟᱞ ᱜᱮ ᱾ ᱥᱟᱵ ᱫᱚ ᱵᱟᱹᱲᱛᱤ ᱜᱮ ᱦᱩᱭᱩᱜ ᱜᱮᱭᱟ ᱨᱚᱠᱚᱡ ᱜᱚᱸᱜᱷᱟ ᱠᱟᱛᱞᱟ ᱱᱩᱠᱩ ᱛᱚᱞᱮ ᱟᱵᱟᱨ ᱞᱮᱴᱚ ᱦᱚᱞᱮ ᱞᱮᱴᱚ ᱠᱚᱜᱮᱭᱟ ᱾ ᱟᱵᱟᱨ ᱯᱮᱸᱭᱟᱡᱽ ᱟᱛᱮᱫ ᱞᱮ ᱚᱱᱠᱟ ᱡᱷᱟᱞ ᱡᱷᱟᱞ ᱞᱮ ᱩᱛᱩᱭᱟ ᱾ ᱚᱱᱟᱛᱮ ᱞᱮ ᱡᱚᱢᱟ ᱜᱚᱝᱠᱮ ᱟᱵᱤᱱ ᱫᱚᱵᱤᱱ ᱡᱚᱢ ᱠᱚᱜᱮᱭᱟ ᱥᱮ ᱵᱟᱝ?
ᱦᱮᱸ ᱜᱚᱝᱠᱮ ᱟᱞᱮ ᱥᱮᱱ ᱦᱚ ᱱᱩᱜ-ᱩ ᱱᱩᱠᱩ ᱜᱚᱝᱜᱷᱟ ᱨᱚᱠᱚᱡ ᱱᱩᱠᱩ ᱫᱚ ᱠᱷᱟᱱ ᱦᱟᱜ ᱞᱮ ᱩᱛᱩ ᱠᱚᱣᱟ ᱟᱨ ᱞᱮ ᱞᱮᱴᱚ ᱠᱚᱣᱟ ᱾ ᱟᱨ ᱡᱟᱦᱟᱸᱭ ᱩᱱᱠᱩ ᱦᱟᱹᱠᱩ ᱠᱚ ᱛᱟᱦᱮᱱ ᱠᱟᱱ ᱫᱚ ᱱᱩᱠᱩ ᱠᱚᱫᱚᱞᱮ ᱞᱟᱫ ᱠᱚᱣᱟ ᱾ ᱚᱠᱚᱭ ᱠᱚᱫᱚ ᱠᱚ ᱵᱷᱟᱹᱡᱤ ᱠᱚᱣᱟ ᱟᱨ ᱚᱠᱚᱭ ᱠᱚᱫᱚ ᱠᱚ ᱩᱛᱩ ᱦᱚᱸᱠᱚ ᱩᱛᱩ ᱠᱚᱜᱮᱭᱟ ᱾
ᱟᱪᱪᱷᱟ ᱾ ᱟᱹᱰᱤ ᱱᱟᱯᱟᱭ ᱜᱮ ᱛᱟᱦᱚᱞᱮ ᱾
ᱦᱳᱭ ᱦᱳᱭ ᱾
ᱦᱮᱸ ᱜᱚᱝᱠᱮ ᱟᱨ ᱦᱮ ᱢᱟᱸ ᱞᱟᱹᱭ ᱵᱤᱱ ᱾
ᱦᱮᱸ ᱞᱟᱹᱭᱮᱫ ᱠᱟᱱᱟᱞᱤᱧ ᱡᱮ ᱱᱩᱠᱩ ᱦᱟᱹᱠᱩ ᱟᱨᱵᱟᱝ ᱚᱱᱠᱟᱱᱟᱜ ᱡᱤᱞ ᱠᱚ ᱟᱵᱮᱱ ᱠᱚᱱᱰᱷᱟ ᱥᱟᱠᱟᱢ ᱦᱚᱛᱚᱫ ᱥᱟᱠᱟᱢ ᱠᱚᱨᱮ ᱞᱟᱫ ᱠᱟᱛᱮᱫ ᱵᱮᱱ ᱡᱚᱢ ᱵᱟᱲᱟ ᱟᱠᱟᱫ ᱜᱮᱭᱟ?
ᱦᱮᱸ ᱜᱚᱝᱠᱮ ᱡᱚᱢ ᱫᱚ ᱦᱩᱭ ᱟᱠᱟᱱᱟ ᱾ ᱱᱚᱣᱟ ᱦᱟᱹᱠᱩ ᱜᱮ ᱦᱟᱹᱠᱩ ᱞᱟᱫ ᱜᱮ ᱦᱟᱸᱜ ᱠᱷᱟᱱ ᱡᱚᱢ ᱫᱚ ᱦᱩᱭ ᱟᱠᱟᱱᱟ ᱾ ᱟᱹᱰᱤ ᱵᱷᱟᱹᱜᱤ ᱜᱤᱧ ᱵᱩᱡᱷᱟᱹᱣ ᱞᱮᱫᱟ ᱟᱨ ᱡᱟᱦᱟᱸ ᱡᱤᱞ ᱵᱤᱱ ᱞᱟᱹᱭᱫᱟ ᱡᱤᱞ ᱫᱚ ᱦᱟᱸᱜ ᱠᱷᱟᱱ ᱟᱹᱣᱨᱤᱧ ᱞᱟᱜ ᱵᱟᱲᱟᱭᱟ ᱱᱚᱣᱟ ᱫᱚ ᱵᱚᱨᱚᱝ ᱱᱟ ᱥᱮᱸᱜᱮᱞ ᱨᱮ ᱨᱟᱯᱟᱜ ᱠᱟᱛᱮᱜ ᱡᱚᱢ ᱦᱳᱭ ᱟᱠᱟᱱᱟ ᱾ ᱠᱟᱹᱴᱤᱜ ᱥᱩᱠᱢᱟᱨᱤ ᱠᱚ ᱥᱟᱥᱟᱝ ᱢᱟᱨᱤᱡ ᱠᱚ ᱱᱚᱣᱟ ᱡᱤᱞᱨᱮ ᱢᱟᱠᱷᱟᱣ ᱠᱟᱛᱮᱜ ᱟᱫᱚ ᱥᱮᱸᱜᱮᱞ ᱨᱮ ᱨᱟᱯᱟᱜ ᱟᱵᱤᱱ ᱜᱚᱝᱠᱮ ᱱᱚᱣᱟ ᱨᱟᱯᱟᱜ ᱠᱟᱛᱮᱜ ᱵᱤᱱ ᱡᱚᱢ ᱠᱟᱫᱟ ᱥᱮ ᱵᱟᱝ ᱡᱮᱹᱞ ᱠᱚᱫᱚ?
ᱦᱮᱸ ᱜᱚᱝᱠᱮ ᱟᱹᱞᱤᱧ ᱦᱚᱸ ᱨᱟᱯᱟᱜ ᱠᱟᱛᱮᱜ ᱛᱚ ᱠᱷᱚᱱᱟᱜ ᱟᱹᱰᱤᱜᱮ ᱥᱤᱵᱤᱞᱤᱧ ᱟᱹᱭᱠᱟᱹᱣᱟ ᱢᱮᱱᱫᱚ ᱚᱱᱠᱟᱱᱟᱜ ᱜᱩᱰᱩ ᱡᱤᱞ ᱦᱚᱸ ᱨᱟᱯᱟᱜ ᱠᱟᱛᱮᱜ ᱡᱚᱢ ᱵᱟᱲᱟ ᱦᱩᱭ ᱠᱟᱱᱟ ᱤᱱᱟᱹ ᱥᱟᱶ ᱥᱟᱶᱛᱮ ᱦᱚᱜ-ᱚᱭ ᱡᱟᱸᱦᱟ ᱠᱚ ᱡᱤᱞ ᱧᱟᱢᱚᱜ ᱢᱮᱱᱫᱚ ᱥᱩᱠᱨᱤ ᱡᱤᱞ